ᱦᱮᱞᱳ
ᱦᱚᱭ ᱡᱚᱦᱟᱨ ᱡᱚᱦᱟᱨ
ᱦᱮᱸ ᱡᱚᱦᱟᱨ ᱜᱮ ᱜᱚᱝᱠᱮ ᱾
ᱞᱟᱹᱭ ᱵᱤᱱ
ᱦᱮᱸ ᱡᱟᱦᱟᱸ ᱟᱞᱟᱝ ᱞᱟᱝ ᱜᱚᱞᱯᱷᱚᱭᱮᱜ ᱛᱟᱦᱮᱸᱱ ᱮᱸᱻ
ᱚ ᱮᱸ ᱜᱚᱝᱠᱮ ᱟᱯᱮ ᱥᱮᱡ ᱫᱚ ᱪᱮᱜ ᱠᱟ ᱠᱟᱛᱮᱜ ᱯᱮ ᱩᱯᱟᱨᱡᱚᱱ ᱫᱟ? ᱡᱮ ᱦᱮᱸ ᱦᱮᱸ ᱨᱳᱡᱽᱜᱟᱨ ᱯᱟᱱᱛᱷᱟ
ᱨᱳᱡᱽᱜᱟᱨ ᱨᱮᱱᱟᱜ ᱢᱩᱞ ᱥᱳᱨᱥ ᱫᱚ ᱱᱚᱜᱚ ᱱᱚᱶᱟ ᱡᱟᱦᱟᱸ ᱟᱞᱮ ᱫᱚ ᱱᱚᱜ-ᱚ ᱱᱟ ᱴᱟᱴᱟ ᱵᱟᱡᱟᱨ ᱥᱩᱨ ᱛᱚ ᱾ ᱟᱫᱚ ᱵᱤᱥᱤᱨ ᱵᱷᱟᱠ ᱦᱚᱲ ᱫᱚ ᱱᱚᱛᱮ ᱜᱮᱞᱮ ᱪᱟᱞᱟᱜᱼᱟ ᱾ ᱡᱟᱦᱟᱸ ᱫᱚ ᱚᱱᱟ ᱤᱭᱟᱹ ᱠᱟᱹᱢᱤ ᱠᱚ ᱢᱮᱛᱟᱜ ᱠᱟᱱ ᱫᱚ ᱾ ᱥᱮᱱᱴᱨᱤᱝ ᱠᱟᱹᱢᱤ ᱡᱩᱲᱟᱹᱭ ᱠᱟᱹᱢᱤ ᱰᱷᱟᱞᱟᱭ ᱥᱟᱶ ᱥᱟᱶᱛᱮ ᱚᱱᱟ ᱠᱚᱢᱯᱟᱱᱤ ᱠᱚᱨᱮ ᱦᱚᱸᱞᱮ ᱪᱟᱞᱟᱜ ᱜᱮᱭᱟ᱾
ᱤᱭᱟᱹ ᱠᱳᱢᱯᱟᱱᱤ ᱠᱚ ᱢᱮᱛᱟᱜ ᱠᱟᱱ ᱡᱟᱦᱟᱸ ᱤᱴᱟᱹ ᱠᱚ ᱚᱱᱟ ᱵᱮᱱᱟᱜ ᱠᱟᱱ ᱫᱚ ᱤᱭᱟᱹ ᱯᱷᱮᱠᱴᱨᱤ ᱨᱮ
ᱦᱮᱸ ᱦᱮᱸ ᱥᱮ ᱤᱴᱟᱹ ᱵᱷᱟᱴᱟ ᱠᱚᱦᱚᱸ ᱦᱮᱱᱟᱜ ᱜᱮᱭᱟ ᱵᱟᱝ?
ᱚᱱᱟ ᱠᱚᱦᱚᱸ ᱥᱟᱶ ᱥᱟᱶ ᱛᱮ ᱟᱛᱩ ᱚᱲᱟᱜ ᱨᱮᱱᱟᱜ ᱪᱟᱥ ᱠᱟᱹᱢᱤ ᱡᱟᱦᱟᱸ ᱞᱮᱵᱟᱨ ᱠᱟᱹᱢᱤ ᱱᱚᱣᱟ ᱢᱟ ᱢᱮᱱᱟᱜ ᱜᱮ
ᱦᱮᱸ
ᱟᱫᱚ ᱱᱚᱣᱟ ᱫᱚ ᱪᱟᱥ ᱠᱟᱹᱢᱤ ᱠᱚ ᱫᱚ ᱥᱤᱡᱤᱱ ᱨᱮᱛᱚ ᱾ ᱟᱨ ᱦᱟᱱᱟ ᱠᱳᱢᱯᱟᱱᱤ ᱠᱟᱹᱢᱤ ᱠᱚᱫᱚ ᱚᱱᱟ ᱫᱚ
ᱦᱮᱸ ᱥᱟᱨᱟ ᱵᱚᱪᱷᱚᱨ ᱜᱮ ᱦᱮᱸ ᱦᱮᱸ ᱾ ᱟᱨ ᱜᱚᱢᱠᱮ ᱟᱸᱡᱚᱢ ᱠᱟᱫᱟᱞᱤᱧ ᱦᱮᱸ ᱟᱜ ᱟᱜ ᱱᱚᱝᱠᱟ ᱵᱩᱨᱩ ᱫᱤᱥᱚᱢ ᱫᱚ ᱢᱟᱱᱮ ᱱᱚᱝᱠᱟ ᱦᱚᱸ ᱦᱩᱭ ᱟᱠᱟᱱᱟ ᱡᱟᱦᱟᱸ ᱡᱚᱛᱚ ᱚᱛ ᱨᱮᱱᱟᱜ ᱠᱟᱹᱴᱤᱡ ᱚᱥᱩᱵᱤᱫᱟ ᱛᱟᱦᱮᱸ ᱠᱷᱟᱹᱛᱤᱨ ᱛᱮ ᱱᱚᱝᱠᱟ ᱨᱩᱣᱟᱹ ᱦᱟᱹᱥᱩ ᱨᱮ ᱥᱮᱻ ᱡᱟᱦᱟᱱᱟᱜ ᱚᱱᱠᱟ ᱫᱩᱠ ᱵᱤᱯᱚᱫᱽ ᱨᱮ ᱱᱚᱝᱠᱟ ᱜᱚᱜ ᱜᱚᱜ ᱠᱟᱛ ᱛᱮᱫ ᱦᱚᱸ ᱥᱮ ᱦᱟᱱᱮ ᱯᱟᱨᱠᱚᱢ ᱨᱮ ᱜᱚᱜ ᱠᱟᱛᱮᱫ ᱦᱚᱸ ᱦᱟᱸᱥᱯᱟᱛᱟᱞ ᱪᱟᱞᱟᱣ ᱦᱩᱭ ᱠᱟᱱᱟ ᱾ ᱥᱮ ᱡᱟᱦᱟᱸ ᱥᱮᱱ ᱱᱚᱝᱠᱟ ᱪᱟᱞᱟᱣ ᱦᱩᱭ ᱠᱟᱱᱟ ᱾ ᱛᱟᱸᱦᱚᱞᱮ ᱟᱯᱮ ᱥᱮᱫ ᱪᱮᱠᱟ ᱚᱱᱠᱟ ᱡᱜᱟᱡᱳᱜᱽ ᱵᱮᱵᱚᱥᱛᱷᱟ ᱪᱮᱫ ᱞᱮᱠᱟ ᱦᱮᱱᱟᱜᱼᱟ?
ᱟᱞᱮᱥᱮᱫ ᱦᱚᱸ ᱜᱚᱝᱠᱮ ᱢᱟᱲᱟᱝ ᱫᱚ ᱚᱱᱠᱟ ᱧᱚᱜ ᱜᱮ ᱛᱟᱦᱮᱸ ᱠᱟᱱᱟ ᱟᱫᱚ ᱢᱚᱴᱟᱢᱩᱴ ᱴᱤᱻ ᱯᱟᱹᱦᱤᱞ ᱧᱚᱜ ᱫᱚ ᱚᱝᱠᱟ ᱦᱚᱸ ᱟᱹᱰᱤᱜᱟᱱ ᱜᱷᱚᱴᱚᱱᱟ ᱜᱷᱚᱴᱟᱣ ᱟᱠᱟᱱᱟ ᱡᱟᱦᱟᱸ ᱱᱚᱱᱟ ᱧᱮᱞ ᱵᱮᱱ ᱚᱱᱟ ᱟᱵᱚᱨᱮᱱ ᱱᱩᱠᱩ ᱜᱚᱜᱚ ᱛᱟᱠᱚ ᱦᱟᱢᱟᱞ ᱦᱚᱲᱢᱚ ᱥᱮ ᱚᱱᱠᱟᱱᱟᱜ ᱚᱥᱩᱵᱤᱫᱷᱟ ᱠᱚ ᱛᱟᱸᱦᱮᱱ ᱠᱷᱟᱱ ᱚᱱᱟ ᱫᱚ ᱥᱤᱨᱤᱭᱟᱥ ᱢᱟᱱᱮ ᱟᱹᱰᱤ ᱢᱟᱱᱮ ᱡᱚᱨᱩᱨᱤ ᱤᱭᱟᱹ ᱠᱟᱱᱟ ᱛᱚ ᱮᱢᱟᱨᱡᱮᱱᱥᱤ ᱠᱟᱱᱟ ᱟᱫᱚ ᱦᱩᱭ ᱱᱟᱠᱚ ᱚᱠᱛᱚ ᱫᱚ ᱜᱟᱹᱰᱤ ᱠᱚᱨᱮᱱᱟᱜ ᱡᱳᱜᱟᱡᱳᱜᱽ ᱦᱚᱸ ᱵᱟᱭ ᱜᱟᱱᱚᱜ ᱠᱟᱱ ᱛᱟᱦᱮᱱᱟ ᱟᱫᱚ ᱱᱚᱝᱠᱟ ᱜᱮ ᱯᱟᱨᱠᱚᱢ ᱨᱮ ᱜᱚᱜ ᱥᱮ ᱥᱟᱭᱠᱮᱞ ᱨᱮ ᱞᱟᱫᱮ ᱠᱟᱛᱮᱫ ᱚᱱᱠᱟ ᱠᱟᱛᱮᱫ ᱦᱚᱸ ᱥᱮᱴᱮᱨ ᱵᱟᱲᱟᱣ ᱦᱩᱭ ᱟᱠᱟᱱᱟ ᱦᱚᱥᱯᱤᱴᱟᱞ ᱛᱮ ᱾
ᱦᱮᱸ
ᱟᱫᱚ ᱢᱚᱴᱟ-ᱢᱩᱴᱤ ᱱᱟᱦᱟᱜ ᱫᱚ ᱨᱩᱰ ᱠᱚᱫᱚ ᱚᱱᱠᱟ ᱢᱚᱡᱽ ᱜᱮ ᱦᱩᱭ ᱟᱠᱟᱱᱟ ᱡᱳᱜᱟᱡᱳᱜᱽ ᱵᱮᱵᱚᱥᱛᱟ
ᱚᱦᱚ
ᱛᱟᱦᱚᱞᱮ ᱟᱯᱮᱥᱮᱱ ᱫᱚ ᱚᱠᱟ ᱞᱮᱠᱟ?
ᱚ ᱟᱞᱮ ᱥᱮᱫ ᱫᱚ ᱱᱚᱝᱠᱟ ᱦᱮᱸ ᱡᱳᱜᱟ ᱡᱳᱜᱽ ᱵᱮᱵᱚᱥᱛᱷᱟ ᱫᱚ ᱢᱳᱚᱴᱟ-ᱢᱩᱴᱤ ᱱᱤᱛᱚᱜ ᱫᱚ ᱴᱷᱤᱠ ᱴᱷᱟᱠ ᱜᱮ ᱢᱮᱱᱟᱜᱼᱟ᱾ ᱛᱟᱞᱦᱮ ᱞᱟᱦᱟ ᱛᱮᱫᱚ ᱱᱚᱝᱠᱟ ᱡᱟᱦᱟᱸ ᱥᱮᱫ ᱜᱮᱞᱮ ᱪᱟᱞᱟᱜᱼᱟ ᱡᱚᱛᱚ ᱥᱮᱫ ᱛᱮᱜᱮ ᱢᱟᱱᱮ ᱵᱤᱨ ᱜᱮᱞᱮ ᱯᱟᱨᱚᱢ ᱦᱩᱭᱩᱜ ᱛᱟᱞᱮᱭᱟ ᱵᱤᱨ ᱛᱞᱟᱨ ᱨᱮ ᱚᱲᱟᱜ ᱛᱟᱞᱮ ᱛᱟᱞᱦᱮ ᱮ ᱦᱮᱸ ᱱᱤᱛᱚᱜ ᱫᱚ ᱨᱟᱥᱛᱟ ᱟᱹᱰᱤ ᱢᱤᱫᱴᱟᱝ ᱜᱮᱠᱚ ᱡᱩᱛ ᱟᱠᱟᱫᱟ ᱵᱟᱠᱷᱟᱱ ᱞᱟᱦᱟ ᱛᱮᱫᱚ ᱮᱢᱚᱱ ᱛᱟᱦᱮᱸ ᱠᱟᱱᱟ ᱠᱷᱟᱨᱟ ᱠᱤ ᱡᱟ ᱠᱟᱨᱚᱱ ᱛᱮ ᱦᱮᱸ ᱡᱟᱦᱟᱱᱟᱜ ᱜᱟᱹᱰᱤ ᱠᱚ ᱯᱷᱳᱱ ᱨᱮᱦᱚᱸ ᱢᱟᱱᱮ ᱡᱟᱦᱟᱸ ᱴᱟᱭᱤᱢ ᱮ ᱦᱟᱛᱟᱣ ᱛᱟᱦᱮᱸᱫ ᱦᱤᱡᱩᱜ ᱛᱮ ᱥᱮ ᱪᱟᱞᱟᱜ ᱛᱮ ᱱᱮᱛᱟᱨ ᱫᱚ ᱟᱹᱰᱤ ᱴᱟᱲᱟᱝ ᱜᱮ ᱚᱱᱟ ᱥᱚᱡᱟᱣ ᱟᱠᱟᱱᱟ ᱢᱟᱱᱮ
ᱦᱚᱭ
ᱥᱩᱵᱤᱫᱷᱟᱣ ᱠᱟᱱᱟ ᱾ ᱵᱟᱠᱷᱟᱱ ᱞᱟᱦᱟ ᱛᱮᱫᱚ ᱟᱹᱰᱤ ᱜᱮ ᱨᱟᱥᱛᱟ ᱵᱟᱹᱲᱤᱡ ᱛᱟᱦᱮᱸ ᱠᱟᱱᱟ ᱛᱟᱯᱚᱨ ᱠᱤ ᱱᱚᱝᱠᱟ ᱦᱚᱢᱚᱞ ᱦᱟᱜ ᱡᱟᱦᱟᱸ ᱱᱚᱝᱠᱟ ᱮᱢᱟᱨᱡᱮᱱᱥᱤ ᱠᱮᱥ ᱨᱮ ᱡᱩᱫᱤ ᱜᱟᱹᱰᱤ ᱵᱮᱱ ᱯᱷᱳᱱᱟ ᱮᱢᱵᱩᱞᱮᱥ ᱠᱚ ᱛᱟᱦᱚᱞᱮ ᱱᱚᱰᱮ ᱟᱹᱛᱩ ᱠᱚᱦᱚᱸ ᱯᱟᱸᱡᱟᱛᱮ ᱵᱟᱝᱠᱚ ᱧᱟᱢᱟ ᱮᱢᱚᱱ ᱡᱟᱭᱜᱟ ᱨᱮ ᱢᱤᱫᱴᱮᱱ ᱟᱹᱛᱩ ᱛᱟᱞᱮ ᱢᱟᱱᱮ ᱵᱤᱨ ᱛᱟᱞᱟᱨᱮ ᱾ ᱦᱚᱭ ᱦᱮᱸ ᱛᱟᱦᱚᱞᱮ ᱱᱤᱛᱚᱜ ᱫᱚ ᱱᱚᱜ-ᱚ ᱱᱚᱝᱠᱟ ᱨᱟᱥᱛᱟ ᱠᱚᱭᱚᱜ ᱵᱮᱱᱟᱣ ᱠᱟᱛᱮᱜ ᱟᱹᱰᱤᱴᱟᱝ ᱜᱮ ᱢᱟᱱᱮ ᱦᱚᱲ ᱠᱚᱦᱚᱸ ᱠᱚ ᱵᱟᱲᱟᱭ ᱠᱮᱫᱟ ᱾ ᱦᱮᱸ ᱡᱳᱜᱟᱡᱳᱜᱽ ᱫᱚ ᱱᱤᱛᱚᱜ ᱵᱷᱟᱞᱮ ᱜᱮ ᱦᱩᱭ ᱠᱟᱱᱟ ᱾
ᱦᱚᱭ
ᱠᱤ ᱟᱯᱮᱥᱮᱫ ᱱᱚᱝᱠᱟ ᱥᱩᱨ ᱨᱮ ᱵᱟᱥᱴᱮᱱ ᱥᱮ ᱨᱮᱹᱞ ᱠᱚ ᱪᱟᱞᱟᱜ ᱜᱮᱭᱟ ᱥᱮ ᱵᱟᱝ?
ᱟᱹᱰᱤ ᱡᱚᱛᱷᱟᱛ ᱠᱟᱛᱷᱟ ᱜᱚᱢᱠᱮ ᱵᱟᱥ-ᱤᱥᱴᱮᱱᱰ ᱵᱚᱞᱛᱮ ᱫᱚ ᱟᱞᱮ ᱥᱩᱨ ᱨᱮᱫᱚ ᱚᱱᱠᱟ ᱫᱚ ᱵᱟᱹᱱᱩᱜ-ᱟ ᱾ ᱟᱨ ᱡᱟᱦᱟᱸ ᱨᱮᱞ ᱵᱮᱵᱚᱥᱛᱟ ᱨᱮᱞ ᱵᱮᱵᱚᱥᱛᱟ ᱫᱚ ᱱᱚ ᱛᱮᱻ ᱡᱷᱟᱨᱠᱷᱚᱸᱰ ᱥᱮᱱ ᱱᱚᱣᱟ ᱤᱭᱟᱹᱞᱮ ᱢᱮᱛᱟᱜᱼᱟ ᱜᱟᱹᱞᱩᱰᱤ ᱡᱟᱭᱜᱟ ᱢᱮᱱᱛᱮ ᱚᱸᱰᱮ ᱜᱮ ᱪᱟᱞᱟᱜ ᱞᱟᱜᱟᱣ ᱞᱮᱭᱟ ᱡᱟᱦᱟᱸ ᱥᱮᱫ ᱚᱱᱟ ᱥᱟᱺᱜᱤᱧ ᱡᱳᱜᱟᱡᱳᱜᱽ ᱠᱚᱫᱚ ᱾ ᱚᱨ ᱵᱟᱠᱷᱟᱱ ᱵᱟᱥ ᱡᱳᱜᱟᱡᱳᱜᱽ ᱦᱚᱸ ᱩᱱᱟᱹᱜ ᱮᱠᱴᱟ ᱥᱩᱵᱤᱫᱷᱟ ᱫᱚ ᱵᱟᱞᱮ ᱧᱟᱢ ᱠᱟᱫᱟ ᱟᱞᱮ ᱫᱚ ᱾ ᱡᱩᱫᱤ ᱡᱟᱦᱟᱱᱟᱜ ᱵᱮᱱ ᱢᱚᱱᱮᱭᱟ ᱡᱟᱦᱟᱸ ᱥᱮᱫ ᱮᱢᱟᱨᱡᱮᱱᱥᱤ ᱪᱟᱞᱟᱜ ᱠᱚ ᱛᱟᱦᱚᱞᱮ ᱱᱚᱜᱚ ᱱᱚᱣᱟ ᱢᱚᱴᱚᱨ ᱥᱟᱭᱠᱮᱞ ᱚᱱᱟ ᱠᱚ ᱛᱮᱜᱮ ᱞᱮ ᱪᱟᱞᱟᱜᱼᱟ ᱟᱞᱮᱫ ᱫᱚ ᱨᱟᱥᱛᱟ ᱠᱚᱦᱚᱸ ᱚᱱᱠᱟ ᱰᱚᱵᱚᱞ ᱞᱮᱱᱛ ᱵᱟᱞᱟ ᱨᱟᱥᱛᱟ ᱫᱚ ᱵᱟᱝ ᱦᱩᱭ ᱠᱟᱱᱟ ᱥᱮ ᱟᱞᱮ ᱥᱮᱱ ᱫᱚ ᱥᱤᱝᱜᱮᱞ ᱨᱟᱥᱛᱟ ᱜᱮ ᱾
ᱚ
ᱠᱟᱱ ᱛᱟᱦᱚᱞᱮ ᱚᱱᱠᱟ ᱯᱩᱱ ᱪᱟᱠᱟ ᱜᱟᱹᱰᱤ ᱠᱚᱫᱚ ᱵᱟᱝ ᱵᱟᱝ ᱵᱚᱞᱚᱱ ᱜᱮᱭᱟ ᱥᱮ ᱪᱮᱫ ᱟᱛᱳ ᱥᱮᱫ ᱫᱚ?
ᱵᱚᱞᱚ ᱫᱚ ᱵᱚᱞᱚᱱᱟ ᱡᱟᱦᱟᱸ ᱯᱩᱱᱪᱟᱠᱟ ᱜᱟᱹᱰᱤ ᱠᱚᱫᱚ ᱟᱫᱚ ᱱᱚᱜᱼᱱᱟ ᱵᱟᱥ ᱠᱚᱫᱚ ᱱᱟᱦᱟᱜ ᱵᱟᱝ ᱵᱚᱞᱚᱱᱟ ᱾
ᱦᱚᱸ
ᱱᱚᱜᱱ ᱱᱚᱣᱟ ᱴᱮᱠᱟᱨ ᱠᱚ ᱞᱟᱹᱭ ᱵᱮᱱ ᱚᱱᱟ ᱡᱟᱦᱟᱸ ᱠᱟᱨ ᱠᱚ ᱚᱜᱱᱟ ᱠᱚᱜᱮ ᱜᱟᱱᱚᱜᱼᱟ ᱾
ᱚ
ᱛᱟᱦᱟᱞᱮ ᱜᱚᱝᱠᱮ ᱟᱞᱮᱥᱮᱫ ᱦᱚᱸ ᱢᱟᱱᱮ ᱦᱮᱸ ᱨᱟᱥᱛᱟ ᱠᱚᱫᱚ ᱦᱩᱭ ᱟᱠᱟᱱ ᱨᱮᱦᱚᱸ ᱟᱨ ᱟᱞᱮᱭᱟᱜ ᱟᱛᱩ ᱞᱮᱠᱟ ᱛᱮᱫᱚ ᱱᱚᱝᱠᱟ ᱛᱮᱫᱚ ᱵᱟᱥ ᱠᱚᱫᱚ ᱵᱟᱝᱠᱚ ᱟᱲᱟᱜ ᱟᱠᱟᱫᱟ᱾ ᱡᱟᱦᱟᱸ ᱞᱟᱹᱜᱤᱫ ᱛᱮᱫᱚ ᱢᱟᱱᱮ ᱟᱞᱮ ᱵᱟᱥ ᱨᱮ ᱡᱩᱫᱤ ᱫᱮᱡᱚᱜ ᱦᱩᱭᱩᱜ ᱛᱟᱞᱮᱭᱟ ᱯᱟᱥᱮᱨ ᱟᱹᱛᱩ ᱪᱟᱞᱟᱜ ᱦᱩᱭᱩᱜ ᱛᱟᱞᱮᱭᱟ ᱡᱟᱦᱟᱸ ᱫᱚ
ᱫᱚᱢᱮ ᱵᱟᱝ ᱥᱩᱨᱜᱮ ᱨᱮᱦᱚᱸ ᱥᱟᱭᱠᱤᱞ ᱜᱤ ᱪᱟᱞᱟᱜ ᱦᱩᱭᱩᱜᱼᱟ ᱡᱮᱢᱚᱱ ᱦᱮᱸ ᱫᱩ ᱠᱤᱞᱚᱢᱤᱴᱟᱨ ᱥᱮ ᱛᱤᱱ ᱠᱤᱞᱚᱢᱤᱴᱟᱨ ᱞᱮᱠᱟ ᱪᱟᱞᱟᱜ ᱦᱩᱭᱩᱜᱼᱟ ᱚᱸᱰᱮ ᱠᱷᱚᱱᱟᱜ ᱵᱟᱥᱛᱮ ᱪᱟᱞᱟᱣ ᱜᱟᱱᱚᱜᱼᱟ ᱟᱨ ᱱᱚᱶᱟ ᱡᱟᱦᱟᱸ ᱨᱮᱞ ᱠᱚ ᱨᱮᱞ ᱠᱚ ᱫᱚ ᱟᱞᱮ ᱠᱷᱚᱱᱟᱜ ᱫᱚ ᱥᱟᱸ ᱥᱟᱦᱟᱭ ᱜᱮᱭᱟ᱾ ᱟᱹᱰᱤ ᱥᱟᱺᱜᱤᱧ ᱜᱮ ᱪᱟᱞᱟᱜ ᱦᱩᱭᱩᱜᱼᱟ ᱚᱱᱟ ᱟᱞ ᱟᱞᱮᱭᱟᱜ ᱨᱩᱞ ᱞᱮ ᱡᱟᱦᱟᱸ ᱥᱚ ᱥᱩᱨ ᱨᱮᱱᱟᱜ ᱨᱮᱞ ᱥᱴᱮᱥᱟᱱ ᱞᱮᱜ ᱞᱟᱹᱭ ᱛᱮᱫᱚ ᱦᱟᱱᱮ ᱵᱟᱸᱠᱷᱩᱲᱟ ᱜᱮ ᱦᱮᱱᱟᱜᱼᱟ᱾ ᱡᱟᱦᱟᱸ ᱫᱚ ᱟᱞᱮ ᱦᱮᱸ ᱦᱮᱸ ᱡᱟᱦᱟᱸ ᱫᱚ ᱟᱞᱮ ᱴᱷᱮᱱ ᱠᱷᱚᱱᱟᱜ ᱪᱟᱞᱟᱜ ᱦᱩᱭᱩᱜᱼᱟ ᱚᱭ ᱪᱚᱞᱤᱥ ᱯᱚᱸᱭᱛᱟᱞᱤᱥ ᱠᱤᱞᱚᱢᱤᱴᱟᱨ ᱞᱮᱠᱟ ᱛᱚᱵᱮᱭᱟᱱᱟᱜ ᱢᱟᱱᱮ ᱡᱟᱦᱟᱸ ᱥᱮᱫ ᱪᱟᱞᱟᱣ ᱜᱟᱱᱚᱜᱼᱟ᱾
ᱦᱚ ᱟᱹᱰᱤ ᱢᱚᱡᱽ
ᱦᱮᱸ ᱛᱟᱞᱦᱮ ᱜᱚᱝᱠᱮ ᱮᱸᱻ
ᱟᱨ
ᱜᱚᱝᱠᱮ ᱪᱮᱫ ᱪᱮᱫ ᱴᱚᱯᱤᱠ ᱱᱤᱭᱟ. ᱞᱟᱝ ᱜᱚᱞᱯᱷᱚᱭᱟ ᱛᱟᱦᱞᱮ ᱞᱟ. ᱭᱵᱮᱱ?
ᱜᱚᱞᱯᱷᱚ ᱫᱚ ᱟᱪᱷᱟ ᱢᱤᱫᱴᱮᱱ ᱠᱟᱛᱷᱟ ᱱᱚᱜᱼᱚ ᱱᱚᱶᱟ ᱡᱟᱦᱟᱸ ᱦᱚᱞᱟ ᱢᱟᱦᱫᱮᱨ ᱜᱮ ᱟᱢᱵᱟᱵᱩᱛᱤ ᱛᱟᱵ ᱮᱱᱟ ᱟᱫᱚ ᱚᱱᱟᱫᱚ ᱟᱯᱮᱥᱮᱱ ᱫᱚ ᱚᱠᱟᱞᱮᱠᱟ ᱟᱸᱡᱚᱢ ᱟᱠᱟᱜ ᱵᱮᱱ ᱥᱮ ᱵᱟᱝ?
ᱦᱮᱸ ᱦᱮᱸ
ᱥᱮ ᱢᱟᱱᱟᱣ ᱟᱯᱮ ᱥᱮ ᱵᱟᱝ?
ᱦᱮᱸ ᱟᱞᱮᱥᱮᱫ ᱦᱚᱸ ᱚᱱᱟ ᱫᱚ ᱢᱟᱱᱟᱣ ᱜᱮ ᱦᱩᱭᱩᱜᱼᱟ ᱮᱸ ᱚᱱᱟ ᱟᱢᱵᱟᱵᱚᱛᱤ ᱨᱮᱫᱚ ᱦᱮᱸ ᱠᱟᱱᱴᱷᱟᱲ ᱠᱷᱟ. ᱡᱟᱹᱲᱤ ᱥᱮᱛᱟᱜ ᱨᱮᱫᱚ ᱡᱚᱢ ᱦᱩᱭᱩᱜᱼᱟ᱾ ᱛᱟᱯᱚᱨ ᱥᱮᱛᱟᱜ ᱨᱮ ᱛᱩᱯᱩ ᱦᱮᱡ ᱠᱟᱛᱮᱱ ᱦᱮᱸ ᱡᱟᱦᱟᱸ ᱯᱟᱹᱯᱟᱹᱭ ᱨᱮ ᱠᱚ ᱴᱷᱚᱯ ᱴᱷᱟᱯ ᱠᱟᱛᱮᱱ ᱠᱟᱱᱴᱷᱟᱲ ᱠᱚ ᱡᱟᱹᱲᱤ ᱠᱚ ᱵᱚᱸᱜᱟ ᱵᱟᱲᱟ ᱠᱟᱛᱮᱜ ᱦᱩᱸ ᱟᱞᱮ ᱡᱚ ᱡᱚᱢᱟᱞᱮ ᱥᱮᱛᱟᱜ ᱨᱮ ᱛᱟᱯᱚᱨ ᱩᱱᱦᱚᱞᱚᱜ ᱜᱮ ᱡᱮᱢᱚᱱ ᱡᱮ ᱡᱮᱢᱚᱱ ᱥᱩᱠᱨᱤ ᱡᱤᱞ ᱯᱚᱞᱴᱤ ᱡᱤᱞ ᱦᱳᱭ ᱡᱟᱦᱟᱸᱭ ᱡᱮᱢᱚᱱ ᱠᱚ ᱡᱚᱢ ᱟᱠᱚ ᱚᱱᱠᱟᱱᱟᱜ ᱠᱚ ᱦᱟᱛᱟᱣᱟ ᱦᱟᱸᱜ
ᱟᱪᱷᱟ ᱟᱪᱷᱟ
ᱛᱟᱯᱚᱨᱮ ᱥᱤᱛᱩᱝ ᱵᱮᱲᱟ ᱫᱚ ᱱᱚᱝᱠᱟ ᱡᱚᱢ ᱦᱩᱭᱩᱜᱼᱟ ᱚᱱᱟ ᱡᱤ ᱡᱤᱞ ᱫᱟᱠᱟ ᱟᱨ ᱟᱹᱭᱩᱵ ᱵᱮᱲᱟ ᱫᱚ ᱡᱮ ᱡᱮᱢᱚᱱ ᱫᱚᱠᱚ ᱯᱤᱴᱷᱟᱹᱭ ᱜᱮᱭᱟ ᱠᱚ ᱛᱟᱞᱦᱮ ᱜᱚᱝᱠᱮ ᱟᱯᱮᱥᱮᱫ ᱫᱚ ᱪᱮᱫ ᱞᱮᱠᱟ ᱯᱮ ᱯᱟᱞᱟᱣᱟ?
ᱟᱞᱮᱥᱱ ᱫᱚ ᱱᱚᱶᱟ ᱫᱚ ᱟᱹᱰᱤ ᱢᱟᱱᱮ ᱯᱟᱹᱦᱤᱞ ᱦᱟᱯ ᱦᱟᱯᱲᱟᱢ ᱠᱷᱚᱱ ᱜᱮ ᱟᱹᱰᱤ ᱢᱚᱡᱽ ᱜᱮᱞᱮ ᱯᱟᱞᱟᱣᱟ ᱟᱹᱰᱤ ᱢᱟᱱᱮ ᱥᱮᱨᱚᱠᱚᱢ ᱵᱷᱟᱯ ᱛᱮᱜᱮ ᱢᱮᱱ ᱜᱟᱱᱚᱜᱼᱟ ᱟᱞᱮᱫᱚ ᱢᱟᱲᱟᱝ ᱫᱤᱱ ᱦᱤᱞᱚᱜ ᱡᱟᱦᱟᱸ ᱟᱢᱵᱟᱵᱩᱛᱤ ᱠᱟᱱᱟ ᱛᱚ ᱚᱱᱟ ᱯᱩᱭᱞᱩ ᱦᱤᱞᱚᱜ ᱫᱚ ᱟᱞᱮᱫᱚ ᱡᱟᱦᱟᱸ ᱱᱟᱦᱮᱞ ᱠᱚ ᱥᱮ ᱱᱚᱜᱼᱚ ᱱᱚᱶᱟ ᱟᱸᱨᱟᱲ ᱠᱚ ᱰᱟᱝᱨᱤ ᱠᱚ ᱠᱟᱰᱟ ᱠᱚ ᱱᱩᱠᱩ ᱫᱚ ᱟᱭᱥᱮ ᱞᱮ ᱟᱹᱨᱩᱵ ᱯᱷᱟᱨᱪᱟ ᱠᱚᱣᱟ ᱟᱹᱨᱩᱵ ᱯᱷᱟᱨᱪᱟ ᱠᱟᱛᱮᱫ ᱤᱭᱟᱹ ᱡᱟᱦᱟᱸ ᱱᱟᱦᱮᱞ ᱠᱚᱵᱚᱱ ᱢᱮᱛᱟᱜ ᱠᱟᱱ ᱱᱚᱶᱟ ᱠᱚᱦᱚᱸᱞᱮ ᱟᱹᱨᱩᱵ ᱥᱟᱯᱷᱟ ᱠᱮᱫ ᱜᱮ ᱟᱹᱨᱩᱵ ᱥᱟᱯᱷᱟ ᱠᱟᱛᱮᱫ ᱡᱟᱦᱟᱸ ᱦᱟᱸᱜ ᱚᱱᱟ ᱫᱟᱨᱮ ᱨᱮᱥᱮ ᱚᱱᱟ ᱚᱛ ᱠᱷᱚᱱ ᱪᱮᱛᱟᱱ ᱨᱮ ᱢᱟᱱᱮ ᱚᱛ ᱨᱮ ᱡᱚᱫᱚ ᱟᱞᱚ ᱡᱚᱯᱚᱜᱚᱜ ᱢᱟ᱾ ᱚᱱᱠᱟ ᱱᱤᱭᱚᱢ ᱢᱮᱱᱟᱜ ᱚᱱᱟ ᱨᱮᱞᱮ ᱫᱚᱦᱚᱭᱟ᱾ ᱱᱟᱦᱮᱞ ᱴᱟᱸᱜᱟᱣ ᱟᱠᱟᱱᱟ ᱛᱚ ᱱᱤᱭᱟᱹ ᱫᱚ᱾ ᱚᱱᱚᱝᱠᱟ ᱫᱚᱦᱚ ᱠᱟᱮᱫ ᱟᱫᱚ ᱫᱚᱥᱟᱨ ᱦᱤᱞᱳᱜ ᱥᱮᱴᱮᱨ ᱞᱮᱱᱠᱷᱟᱱ ᱫᱚ ᱟᱫᱚ ᱫᱚᱥᱟᱨ ᱦᱤᱞᱚᱜ ᱫᱚ ᱟᱞᱮ ᱫᱚ ᱥᱩᱫᱩ ᱚᱱᱟ ᱫᱟᱨᱮ ᱨᱮᱱᱟᱜ ᱡᱤᱱᱤᱥ ᱞᱮ ᱡᱚᱢᱟ ᱡᱮᱢᱚᱱ ᱠᱟᱱᱴᱷᱟᱲ ᱵᱤᱞᱤ ᱩᱞ ᱵᱤᱞᱤ ᱟᱨᱚ ᱢᱟᱱᱮ ᱡᱟᱦᱟᱸᱛᱤᱱᱟᱹᱜ ᱚᱱᱟ ᱫᱟᱨᱮ ᱡᱟᱛᱤᱭᱚ ᱡᱤᱱᱤᱥ ᱢᱮᱱᱟᱜᱼᱟ ᱚᱱᱟ ᱠᱚᱞᱮ ᱡᱚᱢ ᱧᱩᱭᱟ ᱾ ᱟᱨ ᱟᱹᱭᱩᱵ ᱵᱮᱲᱟ ᱫᱚ ᱜᱟᱱᱚᱜ ᱜᱮᱭᱟ ᱱᱟᱦᱟᱜ ᱡᱤᱞ ᱯᱤᱴᱷᱟᱹ ᱥᱩᱠ ᱥᱩᱠᱨᱤ ᱡᱤᱞ ᱯᱤᱴᱷᱟᱹ ᱾ ᱮ ᱯᱳᱞᱴᱤ ᱮᱢᱟᱱ ᱮᱢᱟᱱ ᱛᱮᱱᱟᱜ ᱡᱟᱦᱟᱸᱭ ᱡᱟᱦᱟᱸ ᱠᱟᱛᱮᱫ ᱨᱮᱥᱤᱯᱤ ᱚᱱᱠᱟᱱᱟᱜ ᱡᱚᱢ ᱵᱟᱲᱟᱭᱟ ᱞᱮ
ᱛᱟᱞᱦᱮ ᱜᱚᱢᱠᱮ ᱟᱯᱮ ᱫᱚ ᱵᱷᱟᱹᱞᱤ ᱜᱮᱯᱮ ᱯᱟᱞᱟᱣᱟ ᱛᱟᱦᱚᱞᱮ ᱦᱮᱸ ᱯᱮ ᱟᱯᱮ ᱩᱱᱟᱹᱜ ᱞᱮᱠᱟ ᱫᱚ ᱢᱟᱱᱮ ᱱᱤᱭᱚᱢ ᱠᱟᱹᱱᱩᱱ ᱫᱚ ᱵᱟᱞᱮ ᱯᱟᱞᱟᱣᱟ ᱥᱮ ᱵᱟᱝ ᱧᱮᱞ ᱦᱩᱭ ᱠᱟᱱᱟ ᱟᱸᱡᱚᱢ ᱵᱟᱝ ᱦᱩᱭ ᱠᱟᱱᱟ ᱾ ᱵᱚᱞᱮ ᱟᱞᱮ ᱫᱚ ᱱᱚᱝᱠᱟ ᱦᱩᱭ ᱠᱟᱱᱟ ᱥᱚᱝᱜᱮ ᱥᱚᱝᱜᱮ ᱛᱮᱜᱮ ᱠᱤᱨᱤᱧ ᱟᱹᱜᱩ ᱦᱩᱭ ᱠᱟᱱᱟ ᱡᱚᱢ ᱦᱩᱭ ᱠᱟᱱᱟ ᱾
ᱟᱪᱪᱷᱟ ᱟᱪᱪᱷᱟ ᱟᱫᱚ ᱟᱞᱮ ᱫᱚ ᱢᱟᱱᱮ ᱯᱟᱹᱦᱤᱞ ᱦᱟᱯᱲᱟᱢ ᱠᱷᱚᱱ ᱢᱮᱱ ᱞᱮᱵᱮᱱ
ᱦᱮᱸ ᱞᱟᱹᱭ ᱞᱟᱹᱭ ᱵᱮᱱ ᱢᱟ
ᱢᱮᱱᱟᱱᱮ ᱟᱞᱤᱧ ᱫᱚ ᱟᱞᱮ ᱫᱚ ᱢᱟᱱᱮ ᱢᱚᱴᱟ-ᱢᱩᱴᱤ ᱯᱟᱹᱦᱤᱞ ᱦᱟᱯᱲᱟᱢ ᱠᱷᱚᱱ ᱱᱚᱝᱠᱟ ᱞᱮ ᱧᱮᱞ ᱟᱹᱜᱩ ᱟᱠᱟᱫᱟᱼᱟ ᱛᱚ ᱚᱱᱟ ᱛᱮ ᱱᱚᱣᱟ ᱠᱚᱫᱚ ᱞᱮ ᱯᱟᱞᱟᱣ ᱤᱫᱤᱭᱮᱫᱼᱟ
ᱦᱮᱸ
ᱢᱟᱱᱮ ᱡᱟᱦᱟᱸ ᱡᱤᱱᱤᱥ ᱡᱚᱲᱟ ᱦᱚᱸ ᱢᱮᱱ ᱢᱟᱱᱮ ᱟᱵᱚ ᱢᱟᱱᱮ ᱟᱞᱮ ᱯᱚᱨᱤᱵᱟᱨ ᱢᱟᱱᱮ ᱜᱷᱟᱨᱚᱡᱽ ᱨᱮᱱ ᱢᱤᱫᱴᱮᱱ ᱥᱚᱫᱚᱥᱚ ᱞᱮᱠᱟ ᱜᱮᱞᱮ ᱢᱚᱱᱮ ᱠᱚᱣᱟ ᱾ ᱚᱱᱟᱛᱮ ᱱᱤᱭᱟᱹ ᱫᱤᱱ ᱦᱤᱞᱚᱜ ᱫᱚ ᱠᱟᱹᱴᱤᱡ ᱞᱮ ᱱᱩᱠᱩ ᱦᱚᱸᱞᱮ ᱡᱚᱛᱚᱱ ᱧᱚᱜ ᱠᱚᱜᱮᱭᱟ ᱾
ᱦᱚᱸ
ᱟᱨ ᱜᱚᱝᱠᱮ ᱚᱱᱮ ᱛᱤᱨᱤᱥᱟ ᱡᱩᱱ ᱦᱩᱞ ᱢᱟᱦᱟ ᱦᱤᱡᱩᱜ ᱠᱟᱱᱟ
ᱦᱚᱭ
ᱛᱟᱦᱞᱮ ᱚᱱᱛᱮ ᱫᱚ ᱪᱮᱫᱠᱟᱯᱮ ᱯᱟᱞᱟᱣ ᱫᱚ
ᱟᱹᱰᱤ ᱢᱚᱡᱽ ᱠᱩᱠᱞᱤ ᱵᱮᱱ ᱫᱚᱦᱚ ᱠᱮᱜᱼᱟ ᱾ ᱛᱤᱨᱤᱥᱟ ᱡᱩᱱ ᱠᱟᱛᱷᱟ ᱵᱮᱱ ᱢᱮᱱ ᱞᱮᱠᱷᱟᱱ ᱫᱚ ᱱᱚᱣᱟ ᱫᱚ ᱟᱵᱚ ᱥᱟᱱᱛᱟᱲ ᱥᱚᱢᱟᱡᱽ ᱠᱚ ᱞᱟᱹᱜᱤᱫ ᱛᱚ ᱟᱹᱰᱤ ᱢᱤᱫ ᱴᱤᱡ ᱜᱚᱨᱚᱵᱟᱱ ᱫᱤᱱ ᱠᱟᱱᱟ ᱾
ᱦᱮᱸ
ᱛᱤᱨᱤᱥᱟ ᱡᱩᱱ ᱢᱟᱱᱮ ᱱᱚᱣᱟ ᱡᱟᱦᱟᱸ ᱯᱟᱞᱟᱣ ᱨᱮᱱᱟᱜ ᱠᱟᱛᱷᱟ ᱵᱤᱱ ᱞᱟᱹᱭᱮᱫᱼᱟ ᱯᱟᱞᱟᱣ ᱫᱚ ᱟᱞᱮ ᱠᱚᱢ ᱵᱮᱥᱤ ᱢᱚᱴᱟ-ᱢᱩᱴᱤ
ᱢᱟᱱᱮ ᱮᱛᱚᱢ ᱫᱟᱨᱟᱢ ᱯᱟᱞᱟᱣ ᱫᱚᱞᱮ ᱯᱟᱞᱟᱣ ᱜᱮᱭᱟ ᱾ ᱟᱫᱚ ᱚᱱᱟ ᱜᱮ ᱠᱟᱹᱴᱤᱡ ᱠᱷᱟᱴᱚ ᱢᱟᱪᱷᱟ ᱞᱤᱧ ᱞᱟᱹᱭ ᱟᱵᱮᱱ ᱠᱟᱱᱟ ᱾
ᱛᱤᱨᱤᱥᱟ ᱡᱩᱱ ᱫᱚ ᱟᱞᱮ ᱫᱚ ᱡᱟᱦᱟᱸᱭ ᱱᱩᱠᱤᱱ ᱥᱤᱫᱩ-ᱠᱟᱹᱱᱩ, ᱪᱟᱸᱫᱽ-ᱵᱷᱳᱭᱨᱳ, ᱯᱷᱩᱞᱚ-ᱡᱷᱟᱱᱚ ᱱᱩᱠᱩ ᱧᱩᱛᱩᱢ ᱠᱟᱛᱮᱫ ᱥᱮᱛᱟᱜ ᱨᱮ ᱥᱟᱨᱡᱚᱢ ᱰᱟᱹᱨ ᱵᱤᱫ ᱠᱟᱛᱮ ᱡᱟᱦᱟᱸ ᱯᱩᱡᱟᱹ ᱯᱟᱥᱟ ᱯᱩᱡᱟᱹ ᱯᱟᱥᱟ ᱠᱚᱞᱮ ᱠᱚᱨᱟᱣ ᱜᱮᱭᱟ ᱥᱟᱶ ᱥᱟᱶᱛᱮ ᱟᱹᱛᱩ ᱢᱟᱹᱡᱷᱤ ᱟᱛᱩ ᱱᱟᱭᱠᱮ ᱱᱩᱠᱩ ᱠᱚ ᱢᱤᱫ ᱥᱟᱶᱛᱮ ᱡᱩᱢᱤᱫ ᱠᱟᱛᱮᱫ ᱩᱱᱠᱤᱱ ᱵᱟᱨᱮ ᱛᱮ ᱵᱟᱨ ᱯᱮ ᱠᱟᱛᱷᱟ ᱠᱚ ᱞᱟᱹᱭᱟ ᱾ ᱡᱮ ᱱᱩᱠᱤᱱᱟᱜ ᱡᱚᱱᱚᱢ ᱠᱟᱛᱷᱟ ᱥᱮ ᱚᱱᱟ ᱦᱩᱞᱜᱟᱹᱨᱭᱟᱹ ᱨᱮᱱᱟᱜ ᱡᱟᱦᱟᱸ ᱠᱟᱹᱦᱱᱤ ᱚᱱᱟ ᱠᱚ ᱞᱟᱹᱭ ᱠᱟᱛᱮᱫ ᱥᱟᱶ ᱥᱟᱶᱛᱮ ᱚᱠᱟ ᱚᱠᱟ ᱥᱮᱨᱢᱟ ᱫᱚ ᱩᱱᱠᱩ ᱛᱟᱠᱚ ᱞᱟᱹᱜᱤᱫ ᱥᱯᱳᱨᱴ ᱥᱮ ᱚᱱᱠᱟᱱ ᱢᱟᱱᱮ ᱯᱚᱨᱛᱤᱡᱳᱜᱤᱛᱟ ᱵᱚᱞ ᱠᱷᱮᱞ ᱚᱱᱟ ᱠᱚᱦᱚᱸ ᱦᱩᱭᱩᱜ ᱜᱮᱭᱟ ᱾
ᱦᱮᱸ
ᱛᱟᱦᱚᱞᱮ ᱜᱚᱝᱠᱮ ᱟᱯᱮ ᱥᱮᱫ ᱫᱚ ᱚᱠᱟ ᱞᱮᱠᱟᱯᱮ ᱢᱟᱱᱟᱣᱟ?
ᱦᱮᱸ ᱦᱮᱸ ᱡᱟᱦᱟᱸ ᱞᱮᱠᱟ ᱵᱮᱱ ᱞᱟᱹᱭ ᱠᱟᱫᱟ ᱦᱮᱸ ᱚᱱᱠᱟ ᱜᱮ ᱡᱟᱦᱟᱸ ᱟᱛᱳ ᱨᱮᱱ ᱢᱟᱺᱡᱷᱤ ᱯᱟᱨᱜᱟᱱᱟ ᱡᱟᱦᱟᱸ ᱠᱚ ᱦᱮᱱᱟᱜ ᱠᱚ ᱢᱟᱺᱡᱷᱤ ᱡᱚᱜᱽ ᱢᱟᱺᱡᱷᱤ ᱜᱚᱰᱮᱛ ᱠᱚ ᱩᱱᱠᱩ ᱢᱚᱬᱮ ᱦᱚᱲ ᱥᱟᱶᱛᱮ ᱟᱛᱳ ᱨᱮᱱ ᱥᱳᱞᱳ ᱟᱱᱟ ᱥᱟᱱᱟᱢ ᱠᱚᱜᱮ ᱛᱟᱞᱟ ᱠᱩᱞᱦᱤ ᱨᱮ ᱥᱚᱨ ᱥᱮᱴᱮᱨ ᱠᱟᱛᱮᱫ ᱚᱱᱠᱟ ᱥᱟᱨᱮᱡ ᱡᱚᱢ ᱰᱟᱹᱨ ᱵᱤᱫ ᱠᱟᱛᱮᱫ ᱜᱮ ᱩᱱᱠᱩ ᱡᱟᱦᱟᱸ
ᱦᱮᱸ ᱦᱮᱸ
ᱩᱱᱠᱩ ᱟᱵᱚᱨᱮᱱ ᱡᱟᱦᱟᱸᱭ ᱠᱚ ᱛᱟᱦᱮᱸᱜ ᱠᱟᱱᱟ ᱠᱚ ᱪᱟᱸᱫᱽ ᱵᱷᱳᱭᱨᱳᱵᱽ ᱥᱤᱫᱩ ᱠᱟᱹᱱᱦᱩ ᱛᱟᱠᱚ ᱠᱚᱣᱟᱜ ᱩᱱᱠᱩ ᱵᱟᱨᱮ ᱛᱮᱜᱮ ᱡᱷᱚᱛᱚ ᱡᱷᱚᱛᱚ ᱠᱟᱛᱷᱟ ᱜᱮᱠᱚ ᱞᱟᱹᱭᱟ ᱠᱚ, ᱛᱟᱯᱚᱨ ᱦᱮᱸ ᱦᱮᱸ ᱱᱚᱝᱠᱟ ᱠᱟᱛᱮᱫ ᱜᱮ ᱟᱨ ᱫᱷᱩᱯ ᱫᱷᱩᱱᱟᱹ ᱥᱮ ᱵᱟᱦᱟ ᱢᱟᱞᱟ ᱟᱨᱟᱣ ᱠᱟᱛᱮᱜ ᱱᱚᱝᱠᱟ ᱠᱟᱛᱮᱜ ᱞᱮ ᱯᱟᱞᱟᱣᱟ᱾ ᱟᱨ ᱜᱚᱝᱠᱮ ᱟᱹᱰᱤ ᱡᱟᱭᱜᱟ ᱜᱮ ᱧᱮᱞᱚᱜ ᱠᱟᱱᱟ ᱚᱱᱟ ᱚᱨᱠᱮᱥᱴᱟᱨ ᱠᱚ ᱠᱚᱨᱟᱣ ᱚᱪᱚᱭᱮᱫᱟ ᱚᱨᱜᱮᱥᱴᱟᱨ ᱦᱩᱭᱩᱜ ᱠᱟᱱᱟ᱾